ᱱᱟᱯᱟᱭ ᱵᱟᱲᱟ ᱜᱮᱭᱟ ᱵᱮᱱ
ᱦᱮᱸ ᱜᱚᱝᱠᱮ ᱱᱟᱯᱟᱭ ᱵᱟᱲᱟ ᱜᱮᱭᱟᱞᱤᱧ ᱟᱵᱤᱱ ᱜᱮ ᱚᱠᱟᱞᱮᱠᱟ
ᱦᱳᱭ ᱜᱚᱝᱠᱮ ᱟᱫᱚ ᱟᱹᱞᱤᱧ ᱦᱚᱸ ᱱᱟᱯᱟᱭ ᱜᱮ ᱱᱟᱦᱟᱜ ᱢᱮᱱᱟᱜ ᱞᱤᱧᱟᱹ ᱟᱫᱚ ᱜᱚᱝᱠᱮ ᱛᱟᱦᱚᱞᱮ ᱪᱮᱫ ᱠᱚᱯᱮ ᱪᱤᱠᱟᱹ ᱵᱟᱲᱟᱭᱮᱫᱟ
ᱜᱚᱝᱠᱮ ᱪᱮᱫ ᱦᱚᱸ ᱵᱟᱝ ᱱᱚᱜᱼᱚᱭ ᱠᱤᱫᱩᱵ ᱵᱮᱲᱟ ᱦᱩᱭ ᱠᱟᱛᱮᱫ ᱱᱚᱜᱼᱚᱭ ᱢᱮᱱᱟᱜ ᱞᱤᱧ ᱜᱮᱭᱟ ᱠᱟᱹᱴᱤᱡ ᱚᱲᱟᱜ ᱥᱮᱫ ᱠᱚᱨᱮ ᱜᱮ ᱟᱹᱵᱤᱱ ᱜᱮ ᱠᱩᱤᱫᱩᱵ ᱠᱚᱫᱚ ᱦᱩᱭᱮᱱ ᱛᱟᱹᱵᱤᱱᱟ
ᱦᱳᱭ ᱜᱚᱝᱠᱮ ᱠᱤᱫᱩᱵ ᱠᱚᱫᱚ ᱱᱟᱦᱟᱜ ᱠᱷᱟᱱ ᱮᱱᱟᱝ ᱧᱚᱜ ᱨᱮ ᱦᱩᱭ ᱟᱠᱟᱱᱟ ᱟᱫᱚ ᱦᱚᱸᱜᱼᱚᱭ ᱦᱚᱭ ᱡᱚᱢ ᱱᱷᱟᱜ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮᱜᱮ ᱟᱫᱚ ᱜᱚᱢᱠᱮ ᱛᱟᱦ
ᱟᱪᱪᱷᱟ ᱼ ᱟᱪᱪᱷᱟ
ᱟᱯᱮ ᱥᱮᱫ ᱫᱟᱜ ᱞᱮᱫᱟᱭ ᱥᱮ ᱵᱟᱝ ᱛᱮᱦᱮᱧ ᱫᱚ
ᱦᱮᱸ ᱜᱚᱢᱠᱮ ᱫᱟᱜ ᱫᱚ ᱫᱟᱜ ᱠᱮᱫᱟ ᱡᱟᱹᱯᱩᱫ ᱧᱚᱜ ᱠᱮᱫᱟ ᱠᱟᱹᱴᱤᱡ ᱢᱟᱡᱟᱱ ᱵᱮᱲᱟ ᱥᱮᱫ ᱟᱨᱠᱤ ᱥᱮᱛᱟᱜ ᱥᱮᱫ ᱫᱚ ᱵᱟᱭ ᱫᱟᱜ ᱟᱠᱟᱫᱟ ᱚᱱᱠᱟ ᱫᱚ ᱢᱟᱡᱟᱱ ᱥᱮᱫ ᱜᱮᱭ ᱠᱟ. ᱴᱤᱡ ᱫᱟᱜ ᱧᱚᱜ ᱠᱮᱫᱟ
ᱞᱟᱹᱭ ᱫᱟᱞᱤᱧ ᱜᱚᱝᱠᱮ ᱟᱯᱮ ᱥᱮᱫ ᱫᱚ ᱱᱟᱦᱟᱜ ᱵᱚᱞ ᱠᱷᱮᱞ ᱠᱚᱫᱚ ᱦᱩᱭᱩᱜ ᱠᱟᱱᱟ ᱥᱮ ᱵᱟᱝ
ᱦᱮᱸ ᱠᱚᱴᱟ ᱫᱤᱱ ᱞᱟᱦᱟ ᱨᱮᱜᱮ ᱫᱩᱭ ᱛᱤᱱ ᱛᱟᱨᱤᱠᱷ ᱥᱮᱱ ᱢᱤᱫᱴᱮᱱ ᱦᱩᱭ ᱜᱚᱫ ᱞᱮᱱᱟ ᱢᱤᱫᱴᱮᱱ ᱠᱷᱮᱞᱚᱸᱰ ᱫᱚ ᱟᱫᱚ ᱠᱷᱟᱱ ᱟᱫᱚ ᱟᱹᱞᱤᱧ ᱦᱚᱸ ᱠᱟᱹᱢᱤ ᱠᱟᱡᱽ ᱨᱮ ᱛᱟᱦᱮᱸ ᱠᱷᱟᱹᱛᱤᱨ ᱛᱮ ᱵᱟᱞᱤᱧ ᱧᱮᱞ ᱵᱟᱞᱤᱧ ᱪᱟᱞᱟᱣ ᱫᱟᱲᱮ ᱠᱟᱣᱫᱟ ᱧᱮᱞ ᱠᱚᱫᱚ ᱦᱟᱸᱜ ᱟᱫᱚ ᱨᱤᱯᱳᱨᱴ ᱫᱚ ᱱᱟᱦᱟᱜ ᱵᱟᱹᱞᱤᱧ ᱞᱟᱹᱭ ᱫᱟᱲᱮᱭᱟᱜ ᱠᱟᱱᱟ ᱴᱷᱤᱠᱼᱴᱷᱟᱠ
ᱵᱚᱞ ᱠᱷᱮᱞ ᱠᱚᱫᱚ ᱱᱮᱛᱟᱨ ᱫᱚ ᱦᱩᱭᱩᱜ ᱠᱟᱱ ᱜᱮᱭᱟ ᱟᱫᱚ ᱱᱟᱦᱟᱜ ᱚᱱᱠᱟ ᱫᱟᱜ- ᱪᱟᱞᱟᱜ ᱨᱮᱦᱚᱸ ᱱᱟᱦᱟᱜ ᱪᱷᱟᱛᱟ ᱠᱚᱫᱚ ᱤᱫᱤᱭ ᱛᱟᱢ ᱦᱩᱭᱩᱜᱼᱟ ᱟᱨ ᱧᱮᱧᱮᱞᱮᱢ ᱪᱟᱞᱟᱜ ᱨᱮᱦᱚᱸ- ᱪᱷᱟᱛᱟ ᱠᱚᱫᱚ ᱤᱫᱤᱭᱛᱟᱢ ᱦᱩᱭᱩᱜᱼᱟ ᱟᱫᱚ ᱪᱷᱟᱛᱟ ᱜᱮ ᱵᱟᱹᱜᱤᱭᱟᱜ ᱜᱮ ᱵᱟᱝ ᱡᱟᱹᱨᱩᱲ ᱠᱟᱱᱟ ᱡᱟᱦᱟᱸ ᱥᱮᱫ ᱜᱤᱢ ᱪᱟᱞᱟᱜ ᱜᱚᱝᱠᱮ
ᱦᱮᱸ ᱟᱪᱪᱷᱟ
ᱫᱚ-
ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱦᱮᱸᱪᱷᱟ ᱞᱟᱹᱭ ᱵᱤᱱ
ᱞᱟᱹᱭᱫᱟᱹᱧ ᱛᱟᱦᱚᱞᱮ ᱟᱯᱮᱭᱟᱜ ᱰᱟᱹᱦᱤ ᱠᱚᱫᱚ ᱞᱚᱥᱚᱫᱚᱜ ᱛᱟᱯᱮᱭᱟ ᱥᱮ ᱵᱟᱝ
ᱟᱨ ᱜᱚᱢᱠᱮ ᱟᱞᱚᱵᱮᱱ ᱞᱟᱹᱭᱟ ᱟᱞᱮ ᱥᱮᱱᱟᱜ ᱰᱟᱹᱦᱤ ᱢᱟᱛᱚ ᱢᱟᱹᱴᱤᱭᱟᱹᱞ ᱦᱟᱥᱟ ᱰᱟᱹᱦᱤ ᱠᱟᱱᱟ ᱢᱟᱱᱮ ᱠᱟᱹᱴᱤᱡ ᱪᱩᱞᱩᱝ ᱮ ᱫᱟᱜ ᱞᱮᱠᱷᱟᱱᱮ ᱢᱚᱴᱟᱢᱩᱴᱤ ᱟᱹᱰᱤ ᱡᱳᱨ ᱜᱮ ᱤᱭᱟᱹᱜᱼᱟ ᱠᱟᱹᱴᱤᱡ ᱞᱚᱥᱚᱫᱚᱜᱼᱟ ᱟᱨ ᱜᱚᱝᱠᱮ ᱟᱯᱮ ᱥᱮᱱᱟᱜ ᱰᱟᱹᱦᱤ ᱠᱚᱫᱚ ᱪᱮᱫ ᱜᱮᱭᱟ ᱵᱟᱹᱞᱤ ᱦᱟᱥᱟ ᱠᱟᱱᱟ ᱥᱮ ᱪᱮᱫ ᱜᱚᱝᱠᱮ
ᱵᱟᱝ ᱜᱚᱝᱠᱮ ᱟᱞᱮ ᱥᱮᱱ- ᱫᱚ ᱱᱚᱝᱠᱟ ᱮᱢᱱᱤᱮᱫ ᱱᱚᱝᱠᱟ ᱞᱚᱥᱚᱫ ᱦᱟᱥᱟ ᱠᱟᱱ ᱜᱮᱭᱟ ᱟᱨ ᱡᱟᱴᱟᱝ ᱦᱟᱥᱟ ᱞᱮᱠᱟᱱᱟᱜ ᱢᱮᱱᱟᱜᱼᱟ ᱟᱨ ᱫᱚᱢᱮ ᱞᱮᱸᱡᱮᱫ ᱜᱮᱭᱟ ᱟᱫᱷᱚᱢ ᱠᱚᱫᱚ ᱞᱚᱥᱚᱫᱚᱜ ᱜᱮᱭᱟ ᱫᱟᱜ ᱠᱚ ᱛᱚᱸᱢᱵᱟᱜ ᱜᱮᱭᱟ
ᱟᱪᱪᱷᱟ ᱟᱪᱪᱷᱟ ᱟᱪᱪᱷᱟ ᱜᱚᱝᱠᱮ ᱟᱵᱮᱱ ᱫᱚ ᱵᱤᱱ-
ᱦᱮᱸ ᱢᱟ ᱞᱟᱹᱭᱵᱮᱱ
ᱞᱮᱭ ᱫᱟᱹᱧ ᱜᱚᱢᱠᱮ ᱟᱵᱤᱱ ᱫᱚᱵᱤᱱ ᱠᱷᱮᱞ ᱵᱟᱲᱟᱭ ᱜᱮᱭᱟ ᱥᱮᱵᱟᱵᱤᱱ ᱠᱷᱮᱞ ᱵᱟᱲᱟᱭᱟ
ᱦᱳᱭ ᱜᱚᱝᱠᱮ ᱱᱚᱝᱠᱟ ᱦᱚᱲᱢᱚ ᱪᱚᱨᱪᱟ ᱞᱟᱹᱜᱤᱫ ᱛᱮ ᱱᱟᱦᱟᱜ ᱠᱷᱮᱞ ᱦᱩᱭᱩᱜ ᱜᱮᱭᱟ ᱟᱫᱚ ᱜᱟᱛᱮᱜ ᱪᱮᱛᱟᱱ ᱨᱮ ᱩᱱᱟᱹᱜ ᱜᱮ ᱱᱟᱦᱟᱜ ᱯᱟᱹᱛᱭᱟᱹᱣ ᱜᱟᱛᱮᱜ ᱧᱮᱞ ᱠᱟᱛᱮ ᱡᱟᱦᱟᱸ ᱨᱮᱜᱮᱞᱤᱧ ᱦᱟᱜ ᱞᱤᱧ ᱵᱟᱰᱟᱭᱟ ᱚᱸᱰᱮ ᱜᱮᱞᱤᱧ ᱪᱟᱞᱟᱣ ᱜᱚᱫᱚᱜ ᱜᱮᱭᱟ ᱾ ᱟᱫᱚ ᱦᱮᱸ ᱟᱹᱵᱤᱱ ᱫᱚᱵᱤᱱ ᱠᱷᱮᱞ ᱵᱟᱲᱟᱭ ᱜᱮᱭᱟ ᱥᱮ ᱵᱟᱝ?
ᱦᱮᱸ ᱠᱷᱮᱞ ᱫᱚᱞᱤᱧ ᱠᱷᱮᱞ ᱵᱟᱲᱟᱭ ᱜᱮᱭᱟ ᱜᱚᱢᱠᱮ, ᱢᱮᱱᱠᱷᱟᱱ ᱠᱷᱮᱞ ᱚᱠᱛᱚ ᱜᱮ ᱢᱤᱫ ᱥᱚᱢᱚᱭ ᱟᱞᱤᱧ ᱦᱚᱸᱞᱤᱧ ᱵᱟᱡᱟᱣ ᱜᱚᱫ ᱞᱮᱱᱟ ᱡᱟᱸᱜᱟ ᱠᱚᱨᱮᱫ ᱜᱮ ᱠᱟᱹᱴᱤᱡ ᱾ ᱟᱫᱚ ᱚᱱᱟ ᱯᱚᱨ ᱫᱚᱞᱤᱧ ᱢᱚᱱᱮ ᱵᱟᱲᱟᱭᱮᱫ ᱛᱟᱦᱮᱸᱫ ᱵᱟᱹᱞᱤᱧ ᱠᱷᱮᱞᱟ ᱢᱮᱱᱠᱷᱟᱱ ᱟᱫᱚ ᱢᱚᱱᱮ ᱡᱤᱣᱤ ᱫᱚ ᱨᱩᱢᱩᱭ ᱨᱩᱢᱩᱭᱚᱜ ᱜᱮᱭ ᱠᱷᱮᱞᱳᱱᱰ ᱞᱟᱹᱜᱤᱫ ᱵᱚᱞᱱᱫᱚ ᱫᱚ ᱵᱟᱹᱞᱤᱧ ᱵᱚᱱᱫᱚ ᱠᱚᱜ ᱜᱮᱭᱟ ᱢᱮᱱ ᱠᱷᱟᱱ ᱫᱚᱞᱤᱧ ᱠᱷᱮᱞ ᱫᱚᱞᱤᱧ ᱠᱷᱮᱞ ᱜᱮᱭᱟ ᱡᱟᱦᱟᱸ ᱛᱤᱥ ᱠᱚᱨᱮ ᱟᱨᱠᱤ ᱾
ᱟᱪᱪᱷᱟ ᱜᱚᱢᱠᱮ ᱟᱹᱰᱤ ᱱᱟᱯᱟᱭ ᱾ ᱟᱫᱚ ᱜᱚᱝᱠᱮ ᱥᱟᱛ ᱡᱚᱱ ᱠᱟᱛᱮᱫ ᱦᱚᱠᱚ ᱠᱷᱮᱞ ᱜᱮᱭᱟ ᱱᱚ ᱡᱚᱱ ᱠᱟᱛᱮᱫ ᱦᱚᱠᱚ ᱠᱷᱮᱞ ᱜᱮᱭᱟ ᱮᱜᱟᱨᱚ ᱡᱚᱱ ᱜᱚᱝᱠᱮ ᱟᱯᱮ ᱥᱮᱫ ᱫᱚ ᱚᱠᱟ ᱞᱮᱠᱟ ᱛᱤᱱᱟᱹᱜ ᱦᱚᱲ ᱠᱟᱛᱮᱫ ᱠᱚ ᱠᱷᱮᱹᱞᱟ?
ᱦᱮᱸ ᱜᱚᱢᱠᱮ ᱱᱚᱛᱮ ᱢᱟ ᱟᱯᱮᱥᱮᱫ ᱢᱟ ᱱᱚᱝᱠᱟ ᱟᱞᱮᱥᱮᱫ ᱢᱟᱛᱚ ᱢᱚᱬᱮ ᱦᱚᱲᱠᱚ ᱠᱷᱮᱞ ᱜᱮᱭᱟ ᱾ ᱟᱨ ᱚᱠᱟ ᱚᱠᱟ ᱰᱟᱹᱦᱤᱨᱮ ᱡᱩᱫᱤ ᱞᱮᱠᱷᱟ ᱡᱚᱠᱷᱟᱛᱮ ᱵᱟᱠᱚ ᱠᱩᱲᱟᱹᱜ ᱜᱮᱭᱟ ᱟᱴᱡᱚᱱ ᱛᱮᱦᱚᱠᱚ ᱠᱷᱮᱞ ᱜᱮᱭᱟ ᱾ ᱥᱟᱛ ᱱᱚᱭ ᱢᱟ ᱠᱷᱮᱞᱳᱱ ᱜᱮᱭᱟ ᱠᱚ ᱜᱚᱰᱟ ᱥᱟᱢᱟᱝ ᱫᱷᱟᱨᱮ ᱠᱚᱨᱮᱫ ᱜᱮ, ᱜᱚᱴᱟ ᱫᱷᱟᱨᱮ ᱜᱮ ᱾ ᱢᱮᱱᱠᱷᱟᱱ ᱟᱯᱟᱸᱪᱷᱚ ᱡᱚᱱ ᱦᱩᱭᱩᱜ ᱜᱮᱭᱟ ᱟᱴ ᱡᱚᱱ ᱦᱚᱸ ᱦᱩᱭᱩᱜ ᱜᱮᱭᱟ ᱜᱚᱝᱠᱮ ᱾
ᱜᱚᱝᱠᱮ ᱟᱯᱮ ᱥᱮᱫ ᱱᱚᱣᱟ ᱟᱴ
ᱦᱮᱸ ᱜᱚᱢᱠᱮ ᱡᱩᱫᱤ ᱧᱮᱞ ᱫᱟᱠᱚ ᱯᱟᱸᱪ ᱡᱚᱱ ᱥᱟᱛ ᱡᱚᱱ ᱛᱮᱦᱚᱸ ᱢᱟᱨᱟᱝ ᱚᱜ ᱠᱟᱱᱟ ᱟᱨ ᱱᱚ ᱡᱚᱱ ᱛᱮᱦᱚᱸ ᱱᱚ ᱡᱚᱱ ᱛᱮᱦᱚᱸ ᱢᱟᱨᱟᱝ ᱚᱜ ᱠᱟᱱᱟ ᱾ ᱟᱨ ᱥᱟᱛ ᱡᱚᱱ ᱛᱮᱦᱚᱸ ᱮ ᱫᱚᱢᱮᱜᱮ ᱵᱟᱝ ᱥᱟᱛ ᱡᱚᱱ ᱛᱮ ᱫᱚᱢᱮ ᱢᱟᱨᱟᱝ ᱚᱜ ᱠᱟᱱᱟ ᱟᱨ ᱟᱴ ᱡᱚᱱ ᱱᱚ ᱡᱚᱱ ᱛᱮ ᱫᱚᱢᱮ ᱦᱩᱰᱤᱧᱚᱜ ᱠᱟᱱᱟ ᱾ ᱟᱫᱚ ᱚᱸᱰᱮ ᱪᱮᱫ ᱠᱚ ᱪᱤᱠᱟᱹᱭᱟ ᱱᱚ ᱡᱚᱱ ᱠᱚ ᱟᱴ ᱡᱚᱱ ᱠᱚ ᱠᱷᱮᱞ ᱦᱚᱪᱚ ᱠᱚᱣᱟ ᱾
ᱟᱪᱪᱷᱟ ᱜᱚᱝᱠᱮ ᱟᱨ ᱱᱤᱭᱟᱹ ᱠᱚ ᱠᱷᱮᱞ ᱪᱷᱟᱲᱟ ᱟᱨ ᱪᱮᱫ ᱠᱚ ᱠᱷᱮᱞ ᱦᱩᱭᱩᱜ ᱜᱮᱭᱟ ᱜᱚᱝᱠᱮ ᱟᱯᱮ ᱥᱮᱫ ᱫᱚ?
ᱯᱷᱩᱴᱵᱚᱞ ᱪᱷᱟᱲᱟ ᱜᱚᱢᱠᱮ ᱵᱷᱚᱞᱤᱵᱚᱞ ᱦᱚᱸᱠᱚ ᱠᱷᱮᱞ ᱜᱮᱭᱟ ᱥᱤᱡᱤᱱ ᱨᱮᱫᱚ ᱡᱩᱫᱤᱢ ᱦᱤᱡᱩᱜᱼᱟ ᱛᱟᱦᱚᱞᱮ ᱵᱷᱚᱞᱤᱵᱚᱞ ᱦᱚᱸ ᱠᱚ ᱠᱷᱮᱞ ᱧᱚᱜ ᱜᱮᱭᱟ ᱠᱟᱹᱴᱤᱡ ᱾
ᱦᱳᱭ ᱟᱞᱮ ᱥᱮᱫ ᱦᱚᱸ ᱚᱱᱟ ᱠᱚᱜᱮ ᱠᱚ ᱠᱷᱮᱞ ᱜᱮᱭᱟ ᱟᱨ ᱛᱟᱦᱞᱮ ᱠᱷᱟᱱ ᱱᱚᱝᱠᱟᱱ ᱮᱴᱟᱜ ᱮᱴᱟᱜ ᱠᱷᱮᱞ ᱠᱚᱢᱟ ᱚᱱᱟ ᱠᱚᱢᱟ ᱢᱮᱱᱟᱜ ᱜᱮ ᱡᱟᱦᱟᱠᱚ ᱟᱛᱳ ᱠᱚᱨᱮ ᱱᱟᱦᱟᱜ ᱜᱤᱫᱽᱨᱟᱹ ᱠᱚᱠᱚ ᱠᱷᱮᱞ ᱠᱮᱭᱟ ᱚᱱᱟ ᱠᱚᱫᱚ ᱢᱮᱱᱟᱜ ᱜᱮᱭᱟ ᱾
ᱟᱪᱪᱷᱟ ᱟᱪᱪᱷᱟ ᱾
ᱛᱟᱦᱚᱞᱮ ᱜᱚᱢᱠᱮ ᱟᱯᱮ ᱥᱮᱫ ᱫᱚ, ᱮᱸ ᱢᱟ ᱞᱟᱹᱭ ᱵᱮᱱ ᱾
ᱦᱮᱸ ᱞᱟᱹᱭ ᱫᱟᱹᱞᱤᱧ ᱜᱚᱝᱠᱮ ᱛᱟᱦᱞᱮ ᱟᱵᱤᱱ ᱫᱚ ᱚᱠᱟᱴᱟᱜ ᱠᱷᱮᱞᱳᱰ ᱵᱮᱥᱤ ᱵᱤᱱ ᱠᱩᱥᱤᱭᱟᱜ ᱜᱮᱭᱟ ᱟᱨᱠᱤ? ᱠᱨᱤᱠᱮᱴ ᱠᱚ ᱥᱮ ᱱᱚᱣᱟ ᱯᱷᱩᱴᱵᱚᱞ ᱠᱚᱜᱮ?
ᱦᱳᱭ ᱜᱚᱝᱠᱮ ᱯᱷᱩᱴᱵᱚᱞ ᱠᱚᱜᱮ ᱠᱷᱮᱞ ᱫᱚ ᱠᱩᱥᱤᱭᱟᱜ ᱦᱩᱭᱩᱜ ᱜᱮᱭᱟ ᱵᱟᱹᱲᱛᱤ ᱫᱚ, ᱟᱫᱚ ᱥᱟᱨᱪᱮᱛ ᱱᱟᱦᱟᱜ ᱢᱮᱱᱟᱜ ᱜᱮᱭᱟ ᱟᱫᱚ ᱚᱱᱟ ᱠᱚ ᱢᱩᱫᱽ ᱨᱮ ᱯᱷᱩᱴᱵᱚᱞ ᱜᱮ ᱱᱟᱦᱟᱜ ᱵᱟᱹᱲᱛᱤ ᱨᱟᱹᱥᱠᱟᱹ ᱠᱚᱫᱚ ᱢᱮᱱᱟᱜᱼᱟ ᱾
ᱟᱪᱪᱷᱟ ᱟᱪᱪᱷᱟ ᱟᱪᱪᱷᱟ ᱾
ᱟᱫᱚ ᱜᱚᱝᱠᱮ ᱞᱟᱹᱭ ᱫᱟᱞᱤᱧ ᱦᱟᱸᱜ ᱛᱷᱚᱲᱟ ᱮᱴᱟᱜ ᱥᱟᱛᱟᱢ ᱥᱮᱫ ᱞᱟᱝ ᱪᱟᱞᱟᱣ ᱞᱮᱱ ᱜᱤ ᱾ ᱟᱨ ᱞᱟᱹᱭᱫᱟᱹᱧ ᱡᱟᱦᱟᱸ ᱞᱮᱠᱟ ᱟᱞᱮ ᱥᱮᱫ ᱫᱚ ᱱᱮᱛᱟᱨ ᱫᱚ ᱦᱟᱜ ᱚᱱᱟ ᱦᱩᱲᱩ ᱠᱚ ᱨᱚᱦᱚᱭ ᱵᱟᱲᱟ ᱠᱟᱛᱮᱫ ᱟᱫᱚ ᱡᱚᱠᱷᱚᱱ ᱱᱟᱦᱟᱜ ᱠᱚ ᱜᱮᱫ ᱾ ᱟᱞᱮ ᱥᱮᱫ ᱫᱚ ᱜᱟᱹᱰᱤᱛᱮᱧ ᱧᱮᱞ ᱮᱫᱟ ᱵᱟᱹᱲᱛᱤ ᱠᱚ ᱜᱮᱫ ᱮᱫᱟ, ᱟᱫᱚ ᱚᱱᱛᱮ ᱟᱯᱮ ᱥᱮᱫ ᱫᱚ ᱪᱮᱫ ᱛᱮᱠᱚ ᱤᱨᱟ ᱥᱮ ᱠᱚ ᱜᱮᱫᱟ?
ᱜᱚᱝᱠᱮ ᱟᱞᱮᱥᱮᱫ ᱫᱚ ᱱᱟᱦᱟᱜ ᱡᱩᱚᱫᱤ ᱢᱤᱫᱴᱮᱱ ᱚᱝᱠᱟᱱ ᱡᱚᱫᱤ ᱢᱟᱞᱤᱠ ᱠᱚ ᱢᱮᱱᱟᱜ ᱠᱚᱣᱟ ᱢᱟᱨᱟᱝ ᱧᱚᱜ ᱢᱟᱹᱞᱤᱠ ᱠᱚ ᱾ ᱛᱟᱦᱞᱮ ᱜᱟᱹᱰᱤ ᱠᱚ ᱟᱹᱜᱩ ᱠᱟᱛᱮ ᱠᱚ ᱜᱮᱫ ᱦᱚᱪᱚᱭᱟ, ᱚᱱᱠᱟ ᱦᱤᱥᱟᱹᱵ ᱛᱮ ᱴᱟᱠᱟ ᱠᱟᱹᱣᱰᱤ ᱠᱚᱠᱚ ᱦᱟᱛᱟᱣᱟ ᱡᱩᱫᱤ ᱚᱱᱠᱟ ᱨᱮᱸᱜᱮᱡ ᱚᱨᱮᱡ ᱦᱚᱲ ᱠᱚ ᱢᱮᱱᱟᱜ ᱠᱚᱣᱟ ᱛᱟᱦᱚᱞᱮ ᱩᱱᱠᱩ ᱫᱚ ᱱᱟᱜ ᱟᱠᱚᱣᱟᱜ ᱤᱛᱤ ᱛᱮᱜᱮ ᱩᱱ ᱜᱮᱫ, ᱜᱮᱫ ᱟᱠᱚ ᱫᱟᱞᱟᱠᱚ ᱥᱟᱱᱟᱢ ᱠᱚ ᱠᱟᱹᱢᱤ ᱜᱮᱭᱟ ᱾
ᱟᱪᱪᱷᱟ ᱜᱚᱝᱠᱮ ᱟᱹᱰᱤ ᱱᱟᱯᱟᱭ ᱾ ᱟᱨ ᱜᱚᱢᱠᱮ ᱦᱚᱜ-ᱚ ᱱᱚᱣᱟ ᱵᱩᱥᱩᱵ ᱠᱚᱫᱚ ᱯᱮ ᱫᱚᱦᱚᱭ ᱜᱮᱭᱟ ᱥᱮ ᱵᱟᱯᱮ ᱫᱚᱦᱚᱭᱟ ᱚᱱᱟ ᱠᱷᱚᱲ ᱥᱮ ᱪᱮᱫ?
ᱢᱮᱛᱟᱜᱼᱟ ᱱᱟᱦ
ᱦᱮᱸ ᱦᱮᱸ ᱜᱚᱝᱠᱮ ᱾ ᱟᱥᱚᱞᱮ ᱜᱚᱝᱠᱮ ᱟᱞᱮᱥᱮᱫ ᱢᱟ ᱚᱱᱠᱟᱱᱟᱜ ᱫᱟᱞᱟᱱ ᱯᱟᱠᱟ ᱚᱲᱟᱜ ᱢᱟ ᱵᱟᱹᱱᱩᱜᱼᱟ ᱱᱚᱝᱠᱟᱱᱟᱜ ᱜᱮ ᱦᱟᱥᱟ ᱚᱲᱟᱜ ᱠᱟᱱᱟ ᱟᱨ ᱫᱟᱞᱚᱵ ᱚᱲᱟᱜ ᱟᱫᱚ ᱚᱱᱟ ᱦᱚᱛᱮᱡ ᱛᱮᱜᱮ ᱟᱞᱮ ᱫᱚ ᱚᱱᱟ ᱠᱷᱚᱲ ᱠᱚᱫᱚ ᱵᱟᱞᱮ ᱤᱭᱟᱹ ᱜᱮᱫ ᱦᱚᱪᱚᱭᱟ ᱜᱟᱹᱰᱤ ᱛᱮᱫᱚ ᱛᱤ ᱛᱮᱜᱮᱞᱮ ᱤᱨᱟ ᱚᱱᱟ ᱠᱚᱫᱚ ᱚᱲᱟᱜ ᱠᱚᱞᱮ ᱫᱚᱞᱚᱵ ᱜᱮᱭᱟ ᱛᱚ ᱜᱚᱝᱠᱮ ᱛᱟᱦᱚᱞᱮ ᱜᱚᱝᱠᱮ ᱟᱯᱮ ᱥᱮᱫ ᱫᱚ ᱜᱟᱹᱲᱤᱛᱮ ᱤᱨ ᱞᱮᱠᱷᱟᱱ ᱛᱚ ᱟᱨ ᱠᱷᱚᱨ ᱛᱚ ᱵᱟᱝ ᱛᱟᱦᱮᱱᱟ ᱜᱚᱝᱠᱮ
ᱦᱳᱭ ᱵᱟᱹᱲᱛᱤ ᱦᱚᱲ ᱜᱮ ᱱᱟᱦᱟᱜ ᱜᱟᱹᱰᱤ ᱛᱮᱠᱚ ᱤᱨ ᱮᱫᱟ ᱟᱨ ᱰᱟᱝᱨᱟ ᱠᱚ ᱢᱮᱱᱟᱜ ᱠᱚᱛᱟ ᱠᱚᱣᱟ ᱩᱱᱠᱩ ᱫᱚ ᱚᱱᱟ ᱛᱤ ᱛᱤᱜᱤ ᱱᱟᱦᱟᱜ ᱠᱚ ᱤᱨ ᱚᱪᱚᱭᱮᱫᱟ ᱦᱚᱲ ᱦᱮᱸ
ᱟᱪᱪᱷᱟ ᱟᱪᱪᱷᱟ ᱟᱪᱪᱷᱟ
ᱫᱟᱬᱟᱱ ᱠᱚᱵᱮᱱ ᱠᱩᱥᱤᱭᱟᱜ ᱜᱮᱭᱟ ᱥᱮ ᱵᱟᱝ
ᱦᱮᱸ ᱫᱟᱬᱟᱱ ᱠᱚᱫᱚ ᱫᱚᱢᱮᱞᱤᱧ ᱠᱩᱥᱤᱭᱟᱜ ᱜᱮᱭᱟ ᱟᱹᱞᱤᱧ ᱞᱤᱧ ᱢᱚᱱᱮ ᱵᱟᱲᱟᱭᱟ ᱡᱮ ᱢᱤᱫᱴᱮᱱ ᱵᱟᱱᱟᱢ ᱦᱟᱛᱟᱣ ᱠᱟᱛᱮᱜ ᱮᱸᱮᱸ ᱟᱭᱢᱟ ᱜᱟᱱ ᱥᱮᱨᱮᱧ ᱠᱚ ᱥᱮᱬᱟ ᱠᱟᱛᱮᱜ ᱠᱟᱹᱴᱤᱡ ᱫᱤᱥᱚᱢ ᱞᱤᱧ ᱫᱟᱬᱟ ᱧᱚᱜᱟ ᱠᱟᱹᱴᱤᱡ, ᱤᱪᱪᱷᱟᱹ ᱟᱹᱰᱤ ᱡᱳᱨ ᱢᱮᱱᱟᱜ ᱛᱟᱹᱞᱤᱧᱟ
ᱟᱰᱤ ᱨᱩᱥᱤᱠᱟ ᱠᱚᱲᱟ ᱞᱮᱠᱟ ᱵᱮᱱ ᱞᱟᱹᱭ ᱠᱮᱫ ᱫᱚ ᱜᱚᱝᱠᱮ
ᱦᱮᱸ ᱜᱚᱝᱠᱮ ᱟᱹᱰᱤ ᱡᱳᱨ ᱠᱩᱥᱤ ᱛᱟᱹᱞᱤᱧ ᱚᱱᱟ ᱫᱚ ᱠᱟᱹᱴᱤᱡ ᱞᱤᱧ ᱥᱮᱨᱮᱧ ᱧᱚᱜᱟ ᱥᱮᱨᱮᱧ ᱠᱚ ᱢᱤᱫᱴᱮᱱ ᱵᱟᱨᱭᱟ ᱫᱚᱞᱤᱧ ᱪᱮᱫ ᱫᱚᱞᱤᱧ ᱪᱮᱫ ᱟᱠᱟᱫ ᱜᱮᱭᱟ ᱟᱫᱚ ᱵᱟᱱᱟᱢ ᱠᱚᱜᱮ ᱟᱹᱣᱨᱤ ᱞᱤᱧ ᱦᱟᱛᱟᱣ ᱫᱟᱲᱮᱭᱟᱜ ᱠᱟᱱ ᱴᱟᱠᱟ ᱠᱟᱹᱣᱰᱤ ᱠᱷᱟᱹᱛᱤᱨ ᱛᱮ
ᱦᱳᱭ ᱟᱫᱚ ᱟᱞᱮᱥᱮᱫ ᱢᱟ ᱱᱟᱦᱟᱜ ᱚᱱᱠᱟ ᱜᱮ ᱡᱟᱦᱟᱸ ᱚᱱᱟ ᱦᱟᱨᱢᱩᱱᱤ ᱵᱟᱱᱟᱢ ᱱᱟᱦᱟᱜ ᱢᱮᱱᱟᱜᱼᱟ ᱚᱱᱮ ᱚᱱᱠᱟᱱᱟᱜ ᱦᱟᱨᱢᱩᱱᱤ ᱵᱟᱱᱟᱢ ᱥᱟᱶ ᱛᱮ ᱯᱷᱮᱫ ᱵᱟᱱᱟᱢ ᱟᱨ ᱱᱚᱜ ᱱᱚᱝᱠᱟ ᱛᱩᱢᱫᱟᱜ ᱴᱟᱢᱟᱠ ᱟᱛᱮᱫ ᱟᱹᱰᱤ ᱦᱚᱲ ᱠᱩ ᱪᱟᱞᱟᱜ-ᱟ ᱠᱟᱥᱢᱤᱨ ᱥᱮᱫ ᱫᱟᱬᱟᱱ ᱚᱸᱰᱮ ᱟᱯᱮᱞ ᱠᱩᱢ ᱡᱚᱢ ᱮᱫᱟ ᱚᱸᱰᱮᱱᱟᱜ ᱟᱯᱮᱞ ᱪᱮᱫ ᱞᱮᱠᱟ ᱥᱤᱵᱤᱞᱟ ᱟᱯᱮ ᱫᱟᱬᱟᱱ ᱡᱟᱭᱜᱟ ᱢᱮᱱᱟᱜᱼᱟ ᱱᱟᱦᱟᱜ ᱛᱮ ᱟᱛᱚᱢ ᱮᱱᱮᱡ ᱥᱮᱨᱮᱧ ᱠᱮᱫᱟ᱾ ᱜᱚᱝᱠᱮ ᱟᱵᱮᱱ ᱠᱟᱥᱢᱤᱨ ᱪᱟᱞᱟᱜ ᱨᱟᱹᱥᱠᱟᱹ ᱜᱮ ᱵᱮᱱ
ᱦᱮᱸ ᱜᱚᱝᱠᱮ ᱟᱹᱞᱤᱧ ᱢᱟᱛᱚᱞᱤᱧ ᱢᱚᱱᱮ ᱵᱟᱲᱟᱭ ᱜᱮᱭᱟ ᱡᱮ ᱡᱟᱦᱟᱸ ᱡᱟᱭᱜᱟ ᱠᱚ ᱚᱱᱮ ᱪᱮᱫ ᱠᱚ ᱧᱩᱨᱦᱩᱜ ᱫᱚ ᱯᱳᱸᱰ ᱜᱮ ᱚᱱᱟ ᱠᱚᱞᱤᱧ ᱧᱮᱞ ᱟᱹᱜᱩᱭᱟ ᱚᱱᱠᱟᱱᱟᱜ ᱡᱟᱭᱜᱟ ᱟᱞᱤᱧ ᱢᱟᱛᱚ ᱢᱮᱫ ᱛᱮᱦᱚᱸ ᱵᱟᱹᱞᱤᱧ ᱧᱮᱞ ᱟᱠᱟᱫᱟ᱾
ᱦᱳᱭ ᱜᱚᱝᱠᱮ, ᱵᱚᱨᱯᱷ ᱵᱮᱱ ᱞᱟᱹᱭ ᱦᱚᱪᱚᱭ ᱫᱟ
ᱦᱮᱸ ᱦᱮᱸ ᱜᱚᱝᱠᱮ ᱚᱱᱟ ᱵᱚᱨᱚᱯ᱾ ᱟᱥᱚᱞᱮ ᱥᱟᱺ ᱜᱤᱧ ᱦᱚᱸ ᱥᱟᱺᱜᱤᱧ ᱜᱮᱭᱟ ᱥᱮ ᱟᱫᱚ ᱩᱱᱟᱹᱜ ᱥᱟᱺᱜᱤᱧ ᱪᱟᱞᱟᱣ ᱛᱮ ᱫᱚ ᱴᱟᱠᱟ ᱠᱟᱹᱣᱰᱤ ᱦᱚᱸ ᱛᱚ ᱞᱟᱜᱟᱜ-ᱟ ᱟᱫᱚ ᱩᱱᱟᱹᱜ ᱴᱟᱠᱟ ᱠᱟᱹᱣᱰᱤ ᱢᱟᱛᱚ ᱟᱹᱣᱨᱤ ᱞᱤᱧ ᱡᱚᱜᱟᱲ ᱫᱟᱲᱮᱭᱟᱜᱼᱟ
ᱞᱟᱜᱟᱜ ᱫᱚ ᱞᱟᱜᱟᱜ ᱜᱚᱝᱠᱮ ᱟᱫᱚ ᱢᱚᱱᱮ ᱞᱮᱠᱟᱡ ᱫᱚ ᱪᱟᱞᱟᱣ ᱫᱚ ᱜᱟᱱᱚᱜᱼᱟ
ᱦᱩᱸ
ᱮᱱᱛᱮ ᱨᱮᱦᱚᱸ ᱡᱩᱫᱤᱢ ᱢᱚᱱᱮᱭᱟ ᱩᱱᱫᱚ ᱥᱩᱨ ᱜᱮ ᱜᱟᱱᱚᱜᱼᱟ ᱥᱮ ᱵᱟᱝ ᱜᱚᱝᱠᱮ
ᱦᱮᱸ ᱜᱚᱝᱠᱮ ᱡᱚᱴᱟᱣ ᱠᱚᱲᱟ ᱠᱚᱠᱚ ᱛᱟᱦᱮᱸ ᱞᱮᱱᱠᱷᱟᱱ ᱜᱚᱝᱠᱮ ᱠᱟᱹᱴᱤᱡ ᱪᱟᱞᱟᱜ ᱦᱚᱸ ᱨᱟᱹᱥᱠᱟᱹ ᱵᱩᱡᱷᱟᱹᱜᱼᱟ ᱟᱫᱚᱟᱱ ᱡᱚᱴᱟᱣ ᱠᱚᱲᱟ ᱠᱚ ᱵᱟᱵᱚᱱ ᱧᱟᱢ ᱞᱮᱠᱚ ᱠᱷᱟᱱ ᱪᱷᱤᱠᱟᱹᱛᱮᱢ ᱪᱟᱞᱟᱜ-ᱟ ᱥᱟᱺᱜᱤᱧ ᱦᱚᱸ ᱥᱟᱺᱜᱤᱧ ᱫᱚ
ᱦᱳᱭ ᱜᱚᱝᱠᱮ ᱟᱫᱚ ᱤᱪᱪᱷᱟᱹ ᱫᱚ ᱢᱮᱱᱟᱜᱼᱟ ᱱᱟᱦᱟᱜ ᱥᱮ ᱫᱟᱬᱟᱱ ᱪᱟᱞᱟᱜ ᱥᱟᱶᱛᱮ ᱚᱸᱰᱮ ᱡᱟᱦᱟᱸ ᱟᱯᱮᱞ ᱠᱚ ᱢᱮᱱᱟᱜᱼᱟ ᱥᱮ ᱪᱮᱫ ᱱᱟᱦᱟᱜ ᱡᱚᱜ ᱠᱟᱱᱟ ᱚᱸᱰᱮ ᱟᱫᱚ ᱟᱹᱰᱤ ᱦᱚᱲ ᱠᱚ
ᱦᱩᱸ ᱦᱩᱸ
ᱞᱟᱹᱭ ᱜᱮᱭᱟ ᱚᱸᱰᱮ ᱵᱟᱝᱢᱟ ᱵᱚᱛᱚᱨ ᱜᱮᱭᱟ ᱥᱮ ᱪᱮᱫ ᱱᱟᱦᱟᱜ ᱠᱷᱟᱱ ᱞᱟᱹᱲᱦᱟᱹᱭ ᱠᱚ ᱦᱩᱭᱩᱜᱼᱟ ᱚᱸᱰᱮ ᱫᱚᱠᱚ ᱞᱟᱹᱭ ᱟᱠᱚ ᱟᱵᱮ ᱵᱮᱱ ᱟᱸᱡᱚᱢ ᱵᱟᱲᱟ ᱟᱠᱟᱫᱟ ᱚᱸᱰᱮ ᱞᱟᱹᱲᱦᱟᱹᱭ ᱦᱩᱭᱩᱜᱼᱟ?
ᱦᱮᱸ ᱜᱚᱝᱠᱮ ᱟᱞᱤᱧ ᱦᱚᱞᱤᱧ ᱟᱸᱡᱚᱢ ᱵᱟᱲᱟ ᱟᱠᱟᱫ ᱜᱮᱭᱟ ᱱᱚᱣᱟᱜ ᱥᱳᱥᱟᱞ ᱢᱤᱰᱤᱭᱟ ᱠᱚᱨᱮᱫ ᱱᱮᱛᱟᱨ ᱫᱚ ᱫᱮᱥ ᱫᱤᱥᱚᱢ ᱨᱮᱱᱟᱜ ᱜᱚᱴᱟ ᱠᱷᱳᱡᱽ ᱠᱷᱚᱵᱚᱨ ᱵᱚᱱ ᱦᱟᱛᱟᱣ ᱫᱟᱲᱮᱭᱟᱜᱼᱟ ᱛᱚ, ᱟᱹᱞᱤᱧ ᱦᱚᱞᱤᱧ ᱦᱮᱸ ᱥᱮ
ᱞᱮᱱ ᱛᱟᱵᱮᱱᱟ ᱦᱳᱭ
ᱟᱪᱪᱷᱟ ᱟᱪᱪᱷᱟ ᱜᱚᱝᱠᱮ ᱞᱟᱹᱭ ᱫᱟᱞᱤᱧ ᱢᱤᱫ ᱚᱠᱛᱚ ᱥᱳᱥᱟᱞ ᱢᱤᱰᱤᱭᱟ ᱨᱮ ᱡᱟᱦᱟᱸ ᱠᱚ ᱧᱮᱞᱚᱜ ᱠᱟᱱᱟ ᱚᱸᱰᱮ ᱢᱟ ᱟᱭᱢᱟ ᱞᱮᱠᱟᱱᱟᱜ ᱞᱟᱹᱲᱦᱟᱹᱭ ᱦᱩᱭᱩᱜ ᱠᱟᱱ ᱜᱮᱭᱟ ᱠᱷᱟᱫᱽᱱᱤ ᱫᱤᱱ ᱞᱟᱦᱟ ᱨᱮᱜᱮ ᱢᱤᱫᱴᱮᱱ ᱱᱚᱝᱠᱟᱱᱟᱜ ᱞᱟᱹᱲᱦᱟᱹᱭ ᱦᱩᱭᱱᱟ ᱛᱚ ᱵᱚᱛᱚᱨ ᱫᱚ ᱵᱚᱛᱚᱨᱟᱱᱟᱜ ᱡᱟᱭᱜᱟ ᱠᱟᱱ ᱜᱮᱭᱟ ᱜᱚᱝᱠᱮ᱾
ᱦᱳ ᱜᱚᱝᱠᱮ ᱵᱚᱛᱚᱨ ᱫᱚ ᱥᱟᱶᱛᱮ ᱨᱟᱹᱥᱠᱟᱹ ᱦᱚᱸ ᱨᱟᱹᱥᱠᱟᱹᱣᱟᱱᱟᱜ ᱡᱟᱭᱜᱟ ᱠᱟᱱ ᱜᱮᱭᱟ ᱟᱫᱚ ᱪᱤᱠᱟᱹᱭᱟᱢ ᱟᱢᱟᱜ ᱨᱮᱜᱮ ᱡᱩᱫᱤ ᱚᱱᱠᱟᱱ ᱵᱚᱛᱚᱨᱟᱱ ᱫᱟᱲᱟᱱ ᱡᱩᱫᱤ ᱛᱟᱦᱮᱱ ᱠᱷᱟᱡ ᱛᱚ ᱤᱧ ᱫᱚᱧ ᱞᱟᱹᱭᱟ ᱡᱟᱦᱟᱸ ᱞᱮᱠᱟᱱ ᱡᱟᱭᱜᱟ ᱠᱟᱱ ᱜᱮ ᱯᱩᱭᱞᱳ ᱛᱤᱧ ᱧᱮᱞ ᱟᱹᱜᱩᱭᱟ ᱛᱚ ᱵᱚᱛᱚᱨᱟᱱ ᱡᱟᱭᱜᱟ ᱠᱟᱱᱟ ᱦᱚᱲ ᱫᱚ ᱱᱟᱦᱟᱸᱜ ᱠᱚ ᱧᱮᱞ ᱟᱠᱟᱫ ᱛᱮᱠᱚ ᱞᱟᱹᱭ ᱫᱟᱲᱮᱭᱟᱜ ᱠᱟᱱᱟ ᱵᱚᱛᱚᱨᱟᱱ ᱥᱮ ᱪᱮᱫ ᱜᱚᱝᱠᱮ
ᱦᱮᱸ ᱮᱠᱫᱚᱢ ᱚᱱᱟᱢᱟ ᱠᱟᱛᱷᱟ ᱠᱟᱱ ᱜᱮᱭᱟ ᱟᱨ ᱚᱱᱟ ᱫᱚ ᱢᱤᱫ ᱫᱷᱟᱣ ᱧᱮᱞ ᱟᱹᱜᱩ ᱜᱮ ᱫᱚᱨᱠᱟᱨ ᱠᱟᱱᱟ ᱡᱟᱦᱟᱸ ᱛᱤᱱᱟᱹᱜ ᱵᱚᱛᱚᱨᱟᱱᱟᱜ ᱡᱟᱭᱜᱟ ᱠᱟᱱ ᱨᱮᱦᱚᱸ ᱥᱮ ᱵᱟᱝ ᱡᱮᱢᱚᱱ ᱡᱟᱦᱟᱸ ᱛᱤᱱᱟᱹᱜ ᱵᱩᱨᱩ ᱵᱚᱱ ᱫᱮᱡᱚᱜ ᱨᱮᱦᱚᱸ ᱡᱩᱫᱤ ᱵᱚᱱ ᱢᱚᱱᱮᱭᱟ ᱡᱮ ᱦᱟᱸᱜ ᱛᱚᱦᱚᱫ-ᱟ ᱦᱟᱦᱟᱜ ᱠᱟᱛᱮ ᱵᱚᱱ ᱧᱩᱨᱩᱜᱼᱟ ᱢᱮᱱᱠᱷᱟᱱ ᱧᱩᱨ ᱞᱮᱠᱷᱟᱱ ᱵᱚᱱ ᱜᱚᱡ ᱩᱛᱟᱹᱨᱚᱜᱼᱟ ᱠᱤᱱᱛᱩ ᱵᱩᱨᱩ ᱵᱚᱸᱜᱟ ᱫᱚᱠᱚ ᱫᱮᱡᱚᱜ ᱠᱟᱱ ᱜᱮᱭᱟ ᱥᱮ
ᱦᱳᱭ ᱜᱚᱢᱠᱮ ᱱᱚᱣᱟ ᱡᱩᱫᱤ ᱞᱟᱦᱟ ᱠᱷᱚᱱ ᱡᱩᱫᱤ ᱚᱱᱠᱟᱢ ᱜᱩᱱᱟᱹᱱᱚᱜᱼᱟ ᱛᱟᱦᱚᱞᱮ ᱟᱫᱚ ᱟᱢᱫᱚ ᱪᱚᱴ ᱵᱩᱨᱩ ᱦᱚᱸ ᱵᱟᱢ ᱫᱮᱡ ᱫᱟᱲᱮᱭᱟᱜᱼᱟ ᱡᱟᱦᱟᱸ ᱞᱮᱠᱟ ᱟᱢ ᱡᱩᱫᱤᱢ ᱞᱟᱹᱭᱟᱢ ᱚᱸᱰᱮ ᱠᱷᱚᱱᱤᱧ ᱧᱩᱨᱩ ᱞᱮᱱ ᱠᱷᱟᱱ ᱤᱧ ᱫᱚ ᱟᱫᱚ ᱡᱤᱞ ᱡᱟᱝ ᱦᱚᱸ ᱛᱤᱧᱟ ᱱᱚᱝᱠᱟ ᱱᱚᱣᱟ ᱫᱚ ᱵᱚᱛᱚᱨ ᱛᱮᱭᱟ ᱠᱟᱛᱮᱜ ᱪᱟᱞᱟᱜ ᱦᱩᱭᱩᱜᱼᱟ ᱡᱟᱦᱟᱸ ᱞᱮᱠᱟ ᱵᱩᱨᱩ ᱵᱚᱸᱜᱟ ᱠᱚᱨᱮ ᱵᱩᱨᱩ ᱠᱚ
ᱦᱮᱸ ᱦᱮᱸ ᱦᱮᱸ ᱦᱩᱸ ᱢᱟᱱᱮ ᱵᱚᱛᱚᱨ ᱫᱮᱭᱟ ᱠᱟᱛᱮ ᱦᱮᱸ
ᱵᱚᱛᱚᱨ ᱫᱮᱭᱟ ᱠᱟᱛᱮᱫ ᱡᱩᱫᱤ ᱡᱟᱦᱟᱱᱟᱜ ᱠᱟᱹᱢᱤ ᱵᱚᱱ ᱥᱩᱥᱟᱹᱨ ᱫᱟᱲᱮᱭᱟᱜᱼᱟ ᱥᱮ ᱚᱱᱟ ᱠᱟᱹᱢᱤ ᱨᱮᱜᱮ ᱨᱟᱹᱥᱠᱟᱹ ᱫᱚ ᱧᱟᱢᱚᱜᱼᱟ ᱜᱚᱝᱠᱮ᱾
ᱦᱳᱭ ᱜᱚᱝᱠᱮ ᱦᱳᱭ ᱢᱟᱱᱮ ᱟᱢ ᱪᱮᱛᱟᱱ ᱨᱮ ᱱᱤᱡᱮ ᱪᱮᱛᱟᱱ ᱼᱼ ᱯᱟᱹᱛᱭᱟᱹᱣ
ᱦᱮᱸ
ᱟᱯᱮᱥᱮᱫ ᱫᱚ ᱨᱤᱢᱤᱞ ᱠᱚ ᱨᱟᱠᱟᱵ ᱵᱟᱲᱟᱣ ᱟᱠᱟᱫᱟ ᱥᱮ ᱵᱟᱝ?
ᱟᱨ ᱦᱮᱸ ᱜᱚᱢᱠᱮ ᱨᱤᱢᱤᱞ ᱫᱚ ᱨᱤᱢᱤᱞᱮᱫ ᱜᱮᱭᱟ ᱢᱮᱱᱠᱷᱟᱱ ᱚᱱᱮ ᱥᱤᱥᱤᱨ ᱫᱟᱜ ᱞᱮᱠᱟ ᱡᱟᱹᱲᱤᱭᱮᱫ ᱛᱮ ᱪᱟᱥ ᱠᱟᱹᱢᱤ ᱦᱚᱸ ᱟᱞᱮ ᱞᱮ ᱼᱼ ᱟᱨᱟᱢᱵᱚ ᱫᱟᱲᱮᱭᱟᱜᱼᱟ ᱛᱤᱥᱞᱮ ᱮᱦᱚᱵ ᱮᱫᱟ ᱠᱷᱟᱱ ᱢᱟᱨᱟᱝ ᱠᱟᱛᱷᱟ ᱫᱚ ᱠᱟᱱᱟ ᱦᱟᱸᱜ।
ᱦᱳᱭ ᱜᱚᱝᱠᱮ ᱟᱞᱮ ᱥᱮᱫ ᱦᱚᱸ ᱫᱚᱢᱮ ᱫᱟᱜ ᱮᱫᱟᱭ ᱵᱟᱝ ᱫᱚ ᱥᱮᱨᱢᱟ ᱜᱮ ᱵᱷᱩᱜᱟᱹᱜ ᱟᱠᱟᱱ। ᱵᱟᱝ ᱫᱚ ᱥᱮᱨᱢᱟ ᱜᱮ ᱵᱷᱩᱜᱟᱹᱜ ᱟᱠᱟᱱ ᱵᱟᱝ ᱫᱚ ᱼᱼ ᱪᱤᱠᱟᱹᱣ ᱠᱟᱱ ᱱᱟᱦᱟᱸᱜ ᱤᱯᱤᱞ ᱠᱚᱠᱚ ᱧᱮᱞᱚᱜ ᱠᱟᱱ ᱨᱮᱦᱚᱸ ᱫᱟᱜ ᱫᱚ ᱯᱩᱨᱟᱹᱭ ᱯᱩᱨᱟᱹᱭ ᱧᱩᱨᱩᱜ ᱼᱼ
ᱟᱪᱪᱷᱟ ᱟᱪᱪᱷᱟ ᱜᱚᱝᱠᱮ ᱟᱪᱪᱷᱟ
ᱞᱟᱹᱭᱫᱟᱹᱧ ᱛᱟᱦᱟᱞᱮ ᱛᱤᱦᱤᱧ ᱫᱚ ᱱᱤᱝᱠᱟ ᱜᱮᱞᱟᱝ ᱨᱚᱯᱚᱲᱟ ᱦᱳᱭ।
ᱟᱪᱪᱷᱟ ᱴᱷᱤᱠ ᱜᱮᱭᱟ ᱜᱚᱢᱠᱮ।
ᱦᱳᱭ
ᱡᱚᱦᱟᱨ ᱜᱮ